ᱦᱚᱸ ᱦᱮᱞᱳ ᱾
ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱾
ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱜᱚᱢᱠᱮ ᱫᱩᱲᱩᱵ ᱫᱩᱲᱩᱵ ᱵᱟᱲᱟ ᱦᱩᱭ ᱟᱠᱟᱱᱟ ᱾
ᱟᱪᱪᱷᱟ, ᱫᱟᱠᱟ ᱠᱚ ᱡᱚᱢ ᱵᱟᱲᱟ ᱦᱩᱭ ᱱᱟ?
ᱵᱟᱝ ᱜᱚᱢᱠᱮ ᱟᱹᱣᱨᱤ ᱟᱜᱼᱟ ᱾
ᱟᱪᱪᱷᱟ ᱾
ᱛᱚ ᱟᱹᱵᱤᱱ ᱱᱟᱸᱜ ᱫᱚ ᱦᱩᱭᱮᱱᱟ ᱥᱮ ᱪᱮᱫ ᱜᱚᱝᱠᱮ?
ᱵᱟᱝᱟ ᱟᱹᱞᱤᱧᱟᱜ ᱦᱚᱸ ᱟᱹᱣᱨᱤ ᱦᱩᱭᱩᱜᱼᱟ ᱾
ᱚ ᱛᱚ ᱜᱚᱝᱠᱮ ᱱᱤᱛ ᱫᱚ ᱪᱮᱫ ᱪᱮᱫ ᱪᱤᱠᱟᱹ ᱦᱳᱭᱳᱜ ᱠᱟᱱᱟ?
ᱪᱤᱠᱟᱹ ᱦᱚᱸ ᱵᱟᱝᱟ ᱫᱩᱲᱩᱵ ᱵᱟᱲᱟ ᱦᱩᱭ ᱟᱠᱟᱱᱟ ᱾
ᱛᱟᱦᱚᱞᱮ ᱡᱚᱢ ᱧᱩ ᱠᱚᱫᱚ ᱛᱤᱨᱮ ᱦᱩᱭᱩᱜᱼᱟ?
ᱡᱚᱢ ᱧᱩ ᱠᱚ ᱦᱩᱭᱩᱜᱳᱼᱟ ᱱᱚᱴᱟ ᱥᱟᱲᱮ ᱱᱚᱴᱟ ᱠᱚᱥᱮᱱ ᱾
ᱦᱮᱸ ᱛᱚ ᱜᱚᱢ ᱦᱮᱸ ᱞᱟᱹᱭ ᱵᱤᱱ?
ᱵᱩᱨᱩ ᱵᱚᱸᱜᱟ ᱠᱚᱫᱚ ᱵᱤᱱ ᱪᱟᱞᱟᱜᱼᱟᱥᱮ ᱵᱟᱝ?
ᱦᱮᱸ ᱪᱟᱞᱟᱣ ᱦᱩᱭᱩᱜ ᱜᱮᱭᱟ ᱾
ᱟᱪᱪᱷᱟ ᱾
ᱞᱟᱹᱭ ᱦᱩᱭᱩᱜ ᱠᱟᱱᱟ ᱛᱚ ᱞᱟᱹᱭ ᱦᱚᱭᱚᱜ ᱠᱟᱱᱟ ᱛᱚ ᱪᱟᱞᱟᱣ ᱜᱮ ᱾
ᱟᱪᱪᱷᱟ ᱾ ᱟᱨ ᱛᱟᱦᱚᱞᱮ ᱦᱚᱞᱟ ᱢᱫᱷᱮᱨᱟᱜ ᱡᱟᱦᱟᱸ ᱠᱟᱹᱢᱤ ᱦᱚᱨᱟ ᱠᱚ ᱯᱟᱨᱚᱢᱮᱱ ᱛᱟᱵᱚᱱᱟ ᱚᱱᱟ ᱚᱱᱟ ᱠᱚᱫᱚ ᱪᱮᱫ ᱠᱟᱯᱮ ᱢᱟᱱᱟᱣ ᱵᱟᱛᱟᱣ ᱠᱮᱫ ᱛᱟᱵᱚᱱᱟ?
ᱠᱟᱹᱢᱤ ᱦᱚᱨᱟ ᱠᱚᱫᱚ ᱱᱟᱯᱟᱭ ᱛᱮᱜᱮ ᱢᱟᱱᱟᱣ ᱦᱩᱭᱱᱟ ᱾ ᱛᱚ ᱟᱨᱦᱚᱸ ᱱᱟᱯᱟᱭ ᱛᱮ ᱢᱟᱱᱟᱣ ᱦᱩᱭ ᱠᱚᱜᱼᱟ, ᱡᱩᱚᱫᱤ ᱫᱟᱜ ᱡᱟᱹᱲᱤ ᱩᱱᱟᱹᱜ ᱵᱟᱭ ᱤᱭᱟᱹ ᱠᱮᱭᱟ
ᱟᱪᱪᱷᱟ ᱚ ᱦᱮᱸ ᱢᱟᱱᱮ ᱫᱟᱜ ᱡᱟᱹᱲᱤ ᱠᱷᱟᱹᱛᱤᱨ ᱠᱷᱟᱹᱛᱤᱨ ᱜᱮ ᱠᱟᱹᱴᱤᱡ ᱰᱤᱥᱴᱟᱵᱮᱱᱟ ᱵᱟᱝ?
ᱦᱮᱸ ᱛᱚ ᱾ ᱟᱯᱮ ᱚᱱᱛᱮ ᱦᱚᱸ ᱫᱟᱜ ᱡᱟᱹᱲᱤ ᱞᱮᱼᱟ ᱥᱮ ᱩᱱ ᱦᱤᱞᱳᱜ?
ᱦᱚᱸ ᱦᱚᱸ ᱟᱞᱮ ᱟᱞᱮ ᱱᱚ ᱱᱚᱛᱮ ᱫᱟᱜ ᱞᱮᱫ ᱜᱮᱭ ᱫᱟᱜ ᱠᱷᱟᱹᱛᱤᱨ ᱜᱮ ᱠᱟᱹᱴᱤᱡ ᱜᱚᱱᱰᱳ ᱜᱳᱞ ᱮᱱᱟ ᱾
ᱛᱟᱦᱚᱞᱮ ᱜᱚᱝᱠᱮ ᱟᱹᱵᱤᱱ ᱫᱚ ᱟᱹᱵᱤᱱ ᱫᱚ ᱚᱠᱟ ᱡᱮᱞᱟ ᱠᱷᱚᱱᱟᱜ ᱵᱤᱱ ᱞᱟᱹᱭ ᱮᱫᱟ?
ᱡᱷᱟᱲᱜᱨᱟᱢ ᱾
ᱟᱪᱪᱷᱟ ᱡᱷᱟᱲᱜᱨᱟᱢ ᱠᱷᱚᱱᱟ ᱵᱟ?
ᱦᱚᱭ
ᱛᱚ ᱟᱯᱮ ᱡᱷᱟᱲᱜᱨᱟᱢ ᱨᱮ ᱚᱱᱠᱟ ᱪᱮᱫ ᱪᱮᱫ ᱡᱤᱱᱤᱥ ᱢᱮᱱᱟᱜᱼᱟ ᱧᱮᱞ ᱞᱮᱠᱟ?
ᱧᱮᱞ ᱞᱮᱠᱟ ᱫᱚ! ᱧᱮᱞ ᱞᱮᱠᱟ ᱡᱤᱱᱤᱥ ᱫᱚ ᱩᱱᱟᱹᱜ ᱢᱮᱱᱟᱜᱼᱟ ᱛᱚ ᱟᱹᱞᱤᱧ ᱫᱚᱼᱼ ᱱᱚᱣᱟ ᱡᱷᱟᱲᱜᱨᱟᱢ ᱡᱟᱦᱟᱸ ᱰᱤᱭᱟᱨ ᱯᱟᱨᱠ
ᱟᱪᱪᱷᱟ
ᱚᱱᱟ ᱜᱤᱧ ᱵᱟᱲᱟᱭᱟ ᱚ ᱟᱨ ᱚᱱᱠᱟᱱ ᱡᱟᱭᱜᱟ ᱢᱮᱱᱟᱜᱼᱟ ᱛᱚ ᱵᱟᱹᱞᱤᱧ ᱞᱟᱹᱭ ᱫᱟᱲᱮᱭᱟᱜ ᱠᱟᱱᱟ
ᱟᱪᱪᱷᱟ
ᱫᱚ ᱡᱟᱭᱜᱟ ᱫᱚ ᱢᱮᱱᱟᱜᱼᱟ ᱵᱷᱟᱜᱤ ᱵᱷᱟᱜᱤ ᱡᱟᱭᱜᱟ ᱜᱮ ᱡᱷᱟᱲᱜᱟᱨᱟᱢ
ᱦᱩᱸ ᱦᱩᱸ
ᱛᱚ ᱜᱚᱢᱠᱮ ᱪᱟᱥ ᱵᱟᱥ ᱠᱚᱫᱚ ᱛᱤᱱᱟᱹᱜ ᱥᱟᱜᱤᱧ ᱮᱱᱟ
ᱪᱟᱥ ᱵᱟᱥ ᱠᱚᱫᱚ ᱱᱚᱜᱚᱭ ᱛᱚ ᱫᱟᱜ ᱡᱟᱹᱲᱤ ᱜᱮ ᱥᱮᱨᱚᱠᱚᱢ ᱢᱟ ᱵᱟᱹᱱᱩᱜᱼᱟ ᱛᱚᱞᱟ ᱠᱚᱫᱚᱞᱮ ᱮᱨ ᱟᱠᱟᱜᱼᱟ ᱟᱫᱚ ᱦᱟᱸᱜ ᱛᱚᱞᱟ ᱠᱚᱦᱚᱸ ᱠᱟᱹᱴᱤᱡ ᱵᱟᱝ ᱢᱟᱨᱟᱝ ᱞᱮᱱ ᱠᱷᱟᱱ ᱫᱚ ᱟᱫᱚ ᱵᱟᱭ ᱜᱟᱱᱚᱜ ᱠᱟᱱᱟ ᱦᱟᱸᱜ
ᱦᱩᱸ ᱦᱩᱸ ᱜᱚᱝᱠᱮ ᱫᱟᱜ ᱡᱟᱹᱲᱤ ᱠᱚᱫᱚ ᱫᱟᱜ ᱡᱟᱹᱲᱤ ᱟᱯᱮ ᱠᱟᱱᱟᱭ ᱥᱮ ᱵᱟᱝ
ᱦᱚᱸ ᱫᱟᱜ ᱫᱚ ᱱᱚᱜᱼᱚᱭ ᱡᱮᱢᱚᱱ ᱦᱚᱞᱟ ᱢᱟᱫᱷᱮᱮᱨ ᱜᱮᱭ ᱫᱟᱜ ᱠᱮᱜᱟᱭ ᱛᱮᱦᱮᱧ ᱦᱚᱸ ᱠᱟᱹᱴᱤᱡ ᱠᱟᱹᱴᱤᱡ ᱮ ᱫᱟᱜ ᱠᱮᱭᱟ ᱟᱫᱚᱼᱼ ᱛᱚᱠᱷᱚᱱ ᱫᱚ ᱛᱚ ᱟᱹᱣᱨᱤ ᱫᱟᱜᱟᱭ ᱦᱟᱸᱜ ᱱᱤᱛᱚᱜ ᱫᱚ ᱠᱚᱢ ᱟᱠᱟᱫᱟᱭ
ᱦᱩᱸ ᱦᱩᱸ ᱛᱚ ᱨᱚᱦᱚᱭ ᱛᱮᱫᱚ ᱰᱮᱨᱤᱜ ᱜᱮᱭᱟ ᱵᱟᱝ
ᱦᱮᱸ ᱮᱠᱷᱚᱱ ᱫᱚ ᱫᱮᱨᱤᱜ ᱜᱮᱭᱟ
ᱛᱚ ᱛᱚ ᱜᱚᱢᱠᱮ ᱨᱚᱦᱚᱭ ᱠᱚᱫᱚ ᱟᱯᱮ ᱫᱚ ᱥᱮᱨᱢᱟ ᱡᱟᱹᱲᱤ ᱫᱟᱜ ᱛᱮᱜᱮ ᱥᱮᱼᱼ ᱥᱤᱞᱳ ᱢᱤᱞᱳ ᱠᱚ ᱨᱮᱱᱟᱜ ᱠᱮᱱᱮᱞ ᱢᱮᱱᱮᱞ
ᱥᱮᱞᱳ ᱢᱮᱞᱳ ᱠᱮᱱᱮᱞ ᱠᱚᱫᱚ ᱵᱟᱹᱱᱩᱜ ᱟᱠᱟᱫ ᱟ ᱱᱤᱭᱟᱹ ᱥᱮᱨᱚᱠᱚᱢ ᱫᱚ ᱛᱟᱦᱞᱮ ᱟᱞᱮ ᱱᱚᱛᱮ ᱫᱚ ᱥᱮᱨᱢᱟ ᱡᱟᱹᱲᱤ ᱫᱟᱜ ᱛᱮᱜᱮ ᱪᱟᱥ ᱵᱟᱥ ᱠᱚᱫᱚᱼᱼ
ᱦᱮᱸ
ᱪᱮᱫᱠᱟᱭ ᱫᱟᱜᱟᱼᱦᱟᱜ ᱤᱱᱠᱟᱹ ᱜᱮ ᱪᱟᱥ ᱠᱚ ᱦᱩᱭᱩᱜᱼᱟ ᱡᱚᱫᱤ ᱵᱟᱭ ᱫᱟᱜ ᱞᱮᱜᱼᱟ ᱛᱟᱦᱚᱞᱮ ᱫᱚ ᱪᱟᱥ ᱠᱚ ᱥᱮᱨᱚᱠᱚᱢ ᱫᱚ ᱵᱟᱝ ᱦᱳᱭᱳᱜᱼᱟ ᱠᱷᱩᱵᱴᱟ ᱵᱷᱟᱜᱤ ᱫᱚ
ᱦᱮᱸ ᱜᱚᱝᱠᱮ ᱟᱯᱮ ᱫᱚ ᱪᱟᱥ ᱠᱚᱫᱚ ᱵᱚᱪᱷᱚᱨ ᱨᱮ ᱛᱤᱱ ᱫᱷᱟᱣ ᱯᱮ ᱪᱟᱥ ᱜᱮᱭᱟ
ᱟᱞᱮ ᱱᱚᱛᱮ ᱫᱚ ᱵᱚᱪᱷᱚᱨ ᱨᱮᱫᱚ ᱢᱤᱫ ᱫᱷᱟᱣ ᱜᱮ ᱠᱚ ᱪᱟᱥ ᱜᱮᱭᱟ
ᱦᱮᱸ
ᱚᱱᱟ ᱦᱚᱸ ᱥᱮᱨᱢᱟ ᱡᱟᱹᱲᱤ ᱫᱟᱜ ᱛᱮᱜᱮ ᱥᱮᱨᱚᱠᱚᱢ ᱫᱟᱜ ᱡᱩᱫᱤ ᱛᱟᱦᱮᱱᱟ ᱛᱟᱦᱚᱞᱮ ᱛᱚᱼᱼ ᱢᱟᱱᱮ ᱥᱮᱞᱩ ᱠᱷᱚᱱᱟᱜ ᱮᱢ ᱞᱟᱜᱟᱣ ᱫᱟᱲᱮᱭᱟᱜᱼᱟ ᱥᱮ
ᱦᱮᱸ
ᱚᱱᱟ ᱫᱟᱜ ᱛᱮ ᱪᱟᱥᱮ ᱮᱢ ᱫᱟᱲᱮ ᱠᱮᱭᱟ ᱟᱫᱚ ᱚᱱᱟ ᱥᱮᱞᱚ ᱠᱚ ᱵᱟᱹᱱᱩᱜ ᱠᱷᱟᱛᱤᱨ ᱥᱮᱨᱢᱟ ᱡᱟᱹᱲᱤ ᱛᱮᱜᱮ ᱢᱤᱫ ᱡᱮᱠᱷᱟ ᱠᱚ ᱪᱟᱥ ᱜᱮᱭᱟ
ᱜᱚᱢᱠᱮ ᱚᱱᱛᱮᱱᱟᱜ ᱡᱟᱦᱟᱸ ᱦᱳᱲᱳ ᱠᱚᱯᱮ ᱨᱚᱦᱚᱭ ᱥᱚᱢᱚᱭ
ᱦᱩᱸ
ᱜᱟᱹᱲᱤ ᱛᱮᱯᱮ ᱤᱨᱟ ᱜᱟᱹᱲᱤ ᱛᱮᱯᱮ ᱥᱤᱭᱟ ᱥᱮ ᱱᱟᱦᱮᱞ ᱛᱮ᱾
ᱟᱞᱮ ᱱᱚᱛᱮ ᱫᱚ᱾ ᱢᱟᱲᱟᱝ ᱫᱚ ᱱᱟᱦᱮᱞ ᱛᱮᱜᱤ ᱠᱩ ᱥᱤᱭᱮᱫ ᱛᱟᱦᱮᱱᱟ ᱱᱮᱛᱟᱨ ᱫᱚ ᱡᱮ ᱯᱚᱨᱤᱢᱟᱱ ᱧᱮᱞᱚᱜ ᱠᱟᱱᱟ ᱱᱟᱦᱮᱞ ᱠᱚᱫᱚ ᱠᱷᱩᱵ- ᱠᱟ ᱫᱚ ᱵᱟᱠᱚ ᱥᱤᱤᱭ ᱮᱫᱟ ᱥᱮ᱾
ᱦᱩᱸ
ᱛᱚ ᱴᱮᱠᱴᱟᱨ ᱠᱚ ᱛᱮ ᱜᱮᱠᱩ ᱥᱤᱭᱮᱫ-ᱟ᱾
ᱜᱚᱢᱠᱮ ᱟᱯᱮ ᱫᱚ ᱦᱩᱲᱩ ᱵᱟᱫ ᱠᱟᱛᱮᱫ ᱟᱨ ᱪᱮᱫ ᱠᱚᱯᱮ ᱨᱚᱦᱚᱭ ᱜᱮᱭᱟ ᱚᱱᱠᱟ᱾
ᱦᱩᱲᱩ ᱵᱟᱫ ᱠᱟᱛᱮᱫ ᱫᱚ ᱟᱨᱦᱚᱸ ᱢᱮᱱᱟᱜ ᱟᱠᱟᱫ ᱜᱮᱭᱟ ᱛᱩᱲᱤ ᱠᱚ ᱠᱷᱚᱥᱞᱟ ᱠᱚᱦᱚᱸ᱾
ᱛᱩᱲᱤ ᱠᱚᱥᱞᱟ ᱤᱱᱟᱹ ᱠᱚ ᱛᱟᱯᱚᱨᱮ ᱟᱫᱟᱨᱥ ᱟᱨᱚ ᱚᱱᱠᱟ ᱥᱚᱵᱽᱡᱤ ᱠᱚ᱾
ᱥᱚᱵᱽᱡᱤ ᱠᱚᱫᱚ ᱪᱮᱫ
ᱥᱚᱵᱽᱡᱤ ᱠᱚ ᱡᱮᱢᱚᱱ ᱢᱮᱱᱟᱜ ᱠᱟᱫᱟ ᱡᱷᱤᱸᱜᱟᱹ, ᱵᱮᱸᱜᱟᱲ
ᱦᱩᱸ
ᱡᱷᱤᱸᱜᱟᱹ ᱠᱚ, ᱵᱮᱸᱜᱟᱲ ᱠᱚ ᱛᱟᱯᱚᱨᱮ ᱥᱚᱥᱟ ᱴᱚᱥᱟ ᱤᱱᱟᱹ ᱠᱚᱜᱮ ᱥᱚᱵᱽᱡᱤ ᱠᱚᱫᱚ᱾
ᱟᱞᱩ ᱠᱚᱫᱚ ᱦᱩᱭᱩᱜ ᱜᱮᱭᱟ ᱥᱮ ᱵᱟᱝ ᱚᱱᱛᱮ ᱫᱚ ᱵᱟᱝ ᱦᱩᱭᱩᱜ-ᱟ?
ᱟᱹᱞᱩ ᱠᱚᱫᱚ ᱵᱟᱝ ᱟᱞᱮ ᱱᱚᱛᱮ ᱫᱚ ᱟᱹᱞᱩ ᱠᱚᱫᱚ ᱵᱷᱟᱜᱮ ᱠᱚ ᱪᱟᱥ ᱜᱮᱭᱟ᱾
ᱦᱩᱸ ᱛᱚ ᱜᱚᱢᱠᱮ ᱟᱯᱮ ᱫᱚ ᱡᱟᱦᱟᱸ ᱦᱳᱲᱳ ᱠᱚ ᱨᱚᱦᱚᱭ ᱜᱮᱭᱟ ᱪᱮᱫ ᱦᱳᱲᱳ ᱠᱚ ᱨᱚᱦᱚᱭ ᱜᱮᱭᱟ ᱟᱯᱮ ᱫᱚ?
ᱟᱞᱮ ᱱᱚᱛᱮ ᱫᱚ ᱵᱟᱨᱭᱟ ᱜᱮᱠᱚ ᱨᱚᱦᱚᱭ ᱜᱮᱭᱟ ᱵᱮᱥᱤ ᱢᱤᱫᱴᱮᱱ ᱫᱚ ᱦᱩᱭᱩᱜ ᱠᱟᱱᱟ ᱥᱚᱨᱱᱚ ᱟᱨ ᱢᱤᱫᱴᱮᱱ ᱫᱚ ᱞᱚᱞᱟᱴ᱾
ᱪᱮᱫ ᱞᱚᱞᱟᱴ?
ᱦᱳᱭ ᱞᱚᱞᱟᱴ᱾
ᱦᱚᱸ
ᱟᱯᱮ ᱚᱱᱛᱮ ᱫᱚ᱾
ᱦᱚᱸ ᱟᱞᱮ ᱟᱞᱮ ᱱᱚᱛᱮ ᱦᱚᱸ ᱚᱱᱟᱠᱤᱱ ᱜᱮ᱾ ᱟᱨ ᱱᱮᱛᱟᱨ ᱡᱟᱦᱟᱸ ᱜᱚᱢᱠᱤᱱ ᱱᱟᱣᱟ ᱢᱤᱫᱴᱟᱝ ᱩᱰᱩᱝ ᱠᱟᱱᱟ ᱚᱱᱟ ᱡᱟᱦᱟᱸ ᱫᱟᱱᱟ ᱴᱟᱜ ᱦᱮᱸᱫᱮ ᱦᱮᱸᱫᱮ ᱧᱮ ᱧᱮᱞᱚᱜ-ᱟ᱾ ᱚᱱᱟ ᱚᱱᱟ ᱨᱮᱱᱟᱜ ᱧᱩᱛᱩᱢ ᱤᱧ ᱵᱟᱲᱟᱭᱟ᱾
ᱵᱟᱜ ᱧᱩᱛᱩᱢ ᱫᱚ ᱵᱟᱝᱞᱤᱧ ᱵᱟᱲᱟᱭᱟ ᱧᱮᱞ ᱫᱚᱧ ᱧᱮᱞ ᱠᱟᱜ-ᱟ᱾
ᱚ ᱚᱱᱛᱮ ᱫᱚ ᱱᱟᱣᱟ ᱦᱮᱡ ᱠᱟᱱᱟ ᱛᱚ ᱚᱱᱟ ᱨᱚᱦᱚᱭ ᱫᱟᱯᱮ ᱥᱮ ᱵᱟᱝ ᱚᱱᱛᱮ ᱫᱚ ᱛᱟᱦᱞᱮ᱾
ᱟᱞᱮ ᱱᱚᱛᱮ ᱫᱚ ᱮᱠᱷᱚᱱ ᱫᱚ ᱦᱟᱸᱜ ᱥᱮᱨᱚᱠᱚᱢ ᱫᱚ ᱟᱹᱣᱨᱤ ᱠᱩ ᱨᱚᱦᱚᱭᱟ ᱱᱟᱣᱟ ᱱᱟᱜ ᱡᱟᱦᱟᱸ᱾
ᱦᱩᱸ ᱦᱚᱸ
ᱟᱪᱪᱷᱟ ᱜᱚᱝᱠᱮ ᱟᱹᱞᱤᱧᱟᱜ ᱞᱟᱹᱭ ᱛᱮᱱᱟᱜ ᱫᱚ ᱦᱩᱭᱩᱜ ᱠᱟᱱᱟ᱾ ᱟᱵᱚ ᱥᱟᱱᱛᱟᱲ ᱥᱚᱢᱟᱡᱽ ᱱᱤᱭᱟᱹ ᱞᱟᱛᱟᱨ ᱢᱟᱱᱮ ᱡᱟᱦᱟᱸ ᱡᱮ ᱦᱟᱸᱰᱮ ᱱᱟᱰᱮ ᱯᱨᱳᱜᱨᱟᱢ ᱠᱚᱠᱚ ᱠᱚᱨᱟᱣ ᱦᱚᱪᱚᱭᱫᱟ ᱮᱱᱮᱡ ᱠᱟᱱᱟ ᱠᱩ ᱚᱱᱟ ᱵᱟᱨᱮᱛᱮ ᱟᱢ ᱪᱮᱫ ᱮᱢ ᱞᱟᱹᱭᱟ᱾
ᱪᱮᱫ ᱵᱤᱱ ᱞᱟᱹᱭ ᱫᱟ ᱟᱵᱚᱱᱟᱜ ᱥᱚᱢᱟᱡᱽ ᱱᱤᱭᱮ?
ᱟᱵᱚ ᱥᱚᱢᱟᱡᱽ ᱱᱤᱭᱮ ᱡᱟᱦᱟᱸ ᱦᱟᱸᱰᱮ ᱱᱟᱰᱮ ᱦᱳᱭ ᱯᱨᱳᱜᱨᱟᱢ ᱠᱚᱠᱚ ᱠᱚᱨᱟᱣ ᱦᱚᱪᱚᱭᱫᱟ ᱡᱟᱦᱟᱸ ᱚᱱᱟ ᱠᱚ ᱢᱮᱱᱮᱡ ᱢᱮᱱᱴ ᱫᱟ ᱩᱱᱠᱩ ᱵᱟᱨᱮᱛᱮ ᱟᱢ ᱠᱟᱹᱴᱤᱡ ᱪᱮᱫ ᱮᱢ ᱞᱟᱹᱭᱟ?
ᱳ ᱯᱨᱳᱜᱨᱟᱢ ᱠᱚᱫᱚ ᱟᱹᱞᱤᱧ ᱫᱚᱞᱤᱧ ᱞᱟᱹᱭᱟ ᱯᱨᱳᱜᱨᱟᱢ ᱠᱚᱫᱚ ᱴᱷᱤᱠ ᱜᱮᱭᱟ᱾ ᱛᱚ ᱯᱨᱳᱜᱨᱟᱢ ᱠᱚᱫᱚ ᱡᱮᱢᱚᱱ ᱦᱟᱺᱰᱤ ᱯᱟᱹᱣᱨᱟᱹ ᱚᱱᱟ ᱠᱚᱫᱚ ᱵᱟᱝ ᱤᱭᱟᱹ ᱨᱮᱫᱚ ᱵᱟᱝ ᱵᱷᱟ-ᱵᱷᱟᱹᱜᱮᱭᱟ᱾
ᱦᱮᱸ ᱦᱮᱸ ᱫᱤᱥᱮᱭᱱᱟ ᱠᱚᱢᱚᱜ ᱢᱟ, ᱦᱩᱸ᱾
ᱛᱚ ᱟᱨ ᱯᱨᱳᱜᱨᱟᱢ ᱦᱚᱸ ᱠᱚᱢ ᱞᱮᱠᱷᱟᱱ ᱤᱱᱟᱹ ᱦᱚᱸ ᱵᱷᱟᱜᱮᱜ ᱜᱮᱭᱟ᱾ ᱟ ᱥᱮ ᱟᱵᱚᱨᱮᱱ ᱯᱨᱳᱜᱨᱟᱢ ᱦᱩᱭ ᱢᱟᱱᱮ ᱜᱤᱫᱽᱨᱟᱹ ᱢᱟᱠᱚ ᱪᱟᱞᱟᱜ ᱜᱮᱭᱟ᱾
ᱦᱩᱸ ᱦᱩᱸ᱾
ᱪᱟᱞᱟᱣ ᱢᱟᱱᱮ ᱦᱩᱭᱩᱜ ᱠᱟᱱ ᱜᱮ ᱤᱭᱟᱹ ᱠᱚᱫᱚ᱾ ᱟᱫᱚ ᱚᱱᱠᱟ ᱡᱟᱦᱟᱸ ᱦᱚ ᱤᱭᱟᱹ ᱮᱱᱮᱡ ᱠᱚ ᱧᱤᱫᱟᱹ ᱟᱸᱜᱟ ᱠᱚ᱾
ᱦᱮᱸ ᱦᱮᱸ ᱦᱮᱸ᱾
ᱚᱱᱠᱟ ᱛᱮᱜᱮ ᱛᱚ ᱜᱤᱫᱽᱨᱟᱹ ᱠᱚᱫᱚ ᱠᱚ ᱚᱱᱟ ᱨᱟᱥᱛᱟ ᱠᱚ
ᱠᱷᱟᱨᱟᱯ ᱪᱟᱵᱟᱜ ᱠᱟᱱᱟ ᱠᱚ ᱚᱱᱟ ᱨᱟᱥᱛᱟ ᱛᱮ ᱛᱟᱲᱟᱢ ᱛᱟᱲᱟᱢ ᱛᱮ᱾
ᱦᱩᱸ ᱵᱟᱝ ᱯᱟᱲᱦᱟᱣ ᱥᱮᱫ ᱫᱚᱠᱚ ᱵᱷᱤ-ᱰᱷᱤᱞᱟᱹᱜ ᱠᱟᱱᱟ᱾
ᱦᱩᱸ ᱦᱩᱸ᱾
ᱚᱱᱟᱛᱮ ᱯᱨᱳᱜᱨᱟᱢ ᱫᱚ ᱴᱷᱤᱠ ᱫᱚ ᱴᱷᱤᱠ ᱜᱮᱭᱟ ᱟᱫᱚ ᱩᱸ ᱠᱚᱢ ᱞᱮᱠᱷᱟᱱ ᱚᱱᱟ ᱠᱚᱫᱚ ᱴᱷᱤᱠᱚᱜᱼᱟ᱾
ᱦᱮᱸ ᱠᱟᱹᱴᱤᱡ ᱟᱨᱚ ᱵᱷᱟᱹᱜᱤᱜᱼᱟ᱾
ᱦᱩᱸ᱾ ᱱᱤᱭᱟᱹ ᱜᱮᱞᱤᱧ ᱞᱟᱹᱭᱟ ᱟᱨ ᱟᱨ ᱟᱨ ᱢᱤᱫ ᱧᱤᱫᱟᱹ ᱯᱨᱳᱜᱨᱟᱢ ᱫᱚ ᱚᱱᱟ ᱠᱚᱫᱚ ᱵᱟᱝ ᱵᱟᱝ ᱠᱚᱨᱟᱣ ᱜᱮ ᱵᱷᱟᱜᱮᱭᱟ᱾
ᱵᱟᱝ ᱠᱚᱨᱟᱣ ᱜᱮ ᱵᱷᱟᱜᱮᱭᱟ ᱦᱮᱸ᱾
ᱚᱸ᱾ ᱢᱮᱱᱠᱷᱟᱱ ᱠᱤ-ᱠᱤᱪᱷᱩᱴᱟ ᱦᱚᱞᱳ ᱟᱵᱚᱱᱟᱜ ᱥᱚᱢᱟᱡᱽ ᱞᱟᱦᱟᱥᱮᱫ ᱪᱟᱞᱟᱜ ᱠᱟᱱ ᱫᱚ᱾
ᱦᱮᱸ ᱟᱵᱩ ᱡᱮᱥᱮ ᱟᱵᱩ ᱞᱟᱛᱟᱨ ᱨᱮ ᱵᱟᱵᱩᱱ ᱛᱟᱦᱮᱱ, ᱠᱟᱹᱴᱤᱡ ᱪᱮᱛᱟᱱ ᱥᱮᱱ ᱵᱚᱱ ᱪᱟᱞᱟᱜ-ᱟ᱾
ᱦᱩᱸ᱾ ᱦᱩᱸ ᱱᱚᱣᱟ ᱜᱮᱵᱚᱱ ᱪᱮᱥᱴᱟᱭᱟ ᱟᱵᱚ ᱦᱚᱸ᱾ ᱡᱟᱛᱮ ᱥᱚᱢᱟᱡᱽ ᱞᱟᱦᱟ ᱥᱮᱫ ᱪᱟᱞᱟᱜ ᱢᱟ᱾
ᱞᱟᱦᱟ ᱥᱮᱱ ᱪᱟᱞᱟᱜ ᱢᱮ ᱛᱟᱯᱚᱨᱮ ᱡᱮ ᱠᱟᱹᱴᱤᱡᱼᱼ ᱞᱟᱦᱟᱛᱮ ᱢᱟᱲᱟᱝ ᱛᱮ ᱡᱟᱦᱟᱸᱠᱩ ᱡᱟᱦᱟᱸ ᱞᱮᱠᱟᱠᱩ ᱟᱹᱜᱩᱣ ᱟᱠᱟᱫᱟ ᱦᱟᱯᱲᱟᱢ ᱠᱚ᱾
ᱦᱮᱸ᱾
ᱚᱱᱟ ᱠᱷᱚᱱᱟᱜ ᱠᱟᱹᱴᱤᱡ ᱟᱨᱚ ᱠᱟᱹᱴᱤᱡ ᱡᱟᱦᱟᱸ ᱫᱚ ᱪᱮᱫᱠᱟ ᱟᱵᱚᱣᱟᱜ ᱰᱮᱵᱷᱞᱚᱵᱚᱜ ᱢᱟ ᱡᱮᱭᱥᱮ ᱤᱱᱟᱹ ᱟᱨᱚ ᱵᱷᱟᱜᱤᱜᱼᱟ ᱤᱱᱟᱹᱠᱷᱟᱱ᱾
ᱦᱮᱸ ᱦᱮᱸ᱾ ᱱᱚᱣᱟ ᱫᱚ ᱟᱹᱰᱤ ᱱᱟᱯᱟᱭ ᱠᱩᱠᱞᱤ ᱵᱤᱱ ᱫᱚᱦᱚ ᱞᱮᱫᱟ᱾ ᱟᱹᱰᱤ ᱱᱟᱯᱟᱭ ᱠᱟᱛᱷᱟ ᱵᱤᱱ ᱞᱟᱹᱭ ᱟᱠᱟᱫᱟ᱾ ᱟᱫᱚ ᱱᱚᱣᱟ ᱫᱚ ᱢᱤᱫ ᱦᱚ ᱢᱤᱫ ᱵᱟᱨ ᱦᱚᱲᱟᱜ ᱩᱭᱦᱟᱹᱨ ᱛᱮᱢᱟ ᱵᱟᱝ ᱦᱤᱭᱩᱜᱼᱟ᱾
ᱵᱟᱼᱵᱟᱼᱵᱟ ᱢᱤᱫ ᱦᱚᱲ ᱵᱟ ᱢᱤᱫ ᱡᱷᱚᱛᱚ ᱦᱚᱲᱟᱜ ᱫᱤᱠ ᱠᱷᱚᱱᱟᱜ ᱜᱮ ᱡᱩᱫᱤ ᱚᱱᱠᱟ ᱪᱤᱱᱛᱟᱹ ᱵᱷᱟᱵᱽᱱᱟ ᱛᱟᱦᱮᱸᱱᱟ᱾
ᱦᱮᱸ᱾
ᱛᱟᱦᱮᱞᱮ ᱢᱤᱫ ᱫᱤᱱ ᱫᱚ ᱡᱷᱚᱛᱚ ᱦᱚᱲ ᱞᱟᱦᱟᱥᱱ ᱵᱚᱱ ᱪᱟᱞᱟᱣ ᱫᱟᱲᱮᱭᱟᱜᱼᱟ ᱦᱮᱸ ᱥᱮ ᱵᱟᱝ?
ᱦᱩᱸ ᱦᱩᱸ᱾ ᱱᱚᱣᱟ ᱚᱱᱠᱟᱱ ᱵᱮᱯᱟᱨᱚᱜ ᱠᱟᱱᱟ᱾
ᱦᱩᱸ ᱦᱩᱸ᱾
ᱟᱵᱚᱱᱟᱜ ᱥᱚᱢᱟᱡᱽ ᱫᱚ ᱟᱵᱚᱱᱟᱜ ᱛᱤ ᱨᱮᱜᱮ᱾
ᱟᱵᱚᱣᱟᱜ ᱥᱚᱢᱟᱡᱽ ᱫᱚ ᱟᱵᱚᱣᱟᱜ ᱛᱤ ᱨᱮᱜᱮ᱾
ᱦᱩᱸ, ᱟᱵᱚ ᱚᱠᱟ ᱞᱮᱠᱟ ᱵᱚᱱ ᱤᱭᱟᱹᱭᱟ ᱚᱝᱠᱟ ᱜᱮᱵᱚ ᱪᱟᱞᱟᱜ-ᱟ ᱚᱱᱟ ᱫᱚ᱾ ᱫᱚ, ᱩᱸ᱾ ᱵᱷᱟᱜᱤ ᱵᱩᱜᱤ ᱵᱟᱹᱲᱤᱡ ᱰᱟᱦᱟᱨ ᱤᱭᱟᱹ ᱠᱟᱛᱮᱫ ᱛᱚ ᱛᱟᱲᱟᱢ ᱦᱩᱭᱩᱜ-ᱟ᱾
ᱦᱩᱸ ᱦᱩᱸ᱾
ᱠᱷᱟᱨᱟᱯ ᱰᱟᱦᱟᱨ ᱛᱮᱜᱮ ᱡᱩᱫᱤᱢ ᱛᱟᱲᱟᱢᱟ ᱟᱫᱚ ᱥᱚᱢᱟᱡᱽ ᱫᱚ ᱪᱤᱠᱟᱹᱛᱮ ᱞᱟᱦᱟᱜ-ᱟ?
ᱪᱤᱠᱟᱹᱛᱮ ᱞᱟᱦᱟᱜ-ᱟ?
ᱩᱸ᱾ ᱛᱚ ᱚᱱᱟᱜᱮ ᱦᱩᱸ᱾
ᱛᱟᱯᱚᱨᱮ ᱟᱨ ᱟᱵᱚ ᱱᱤᱛᱚᱜ ᱡᱟᱦᱟᱸ ᱞᱮᱠᱟ ᱵᱩᱱ ᱵᱷᱟᱜᱮ ᱫᱤᱠ ᱛᱮ ᱡᱩᱫᱤ ᱦᱤᱛᱳᱜ ᱦᱩᱰᱤᱧ ᱦᱩᱰᱤᱧ ᱡᱟᱦᱟᱸ ᱢᱟᱹᱭ ᱛᱟᱠᱚ ᱵᱟᱹᱵᱩ ᱛᱟᱠᱚ ᱠᱚ ᱦᱟᱨᱟ ᱵᱩᱨᱩᱜ ᱠᱟᱱᱟ᱾
ᱦᱩᱸ᱾
ᱩᱝᱠᱩ ᱡᱩᱫᱤ ᱟᱵᱚᱣᱟᱜ ᱠᱟᱨᱤᱭᱟᱹᱨ ᱠᱚᱢ ᱫᱮᱠᱷᱟᱣ ᱤᱫᱤ ᱟᱠᱚᱣᱟ ᱡᱮ ᱱᱤᱝᱠᱟᱹᱱ ᱰᱟᱦᱟᱨ ᱛᱮ ᱥᱮ ᱤᱝᱠᱟᱹᱱ ᱰᱟᱦᱟᱨ ᱛᱮ ᱪᱟᱞᱟᱜ ᱛᱟᱵᱚᱱ ᱯᱮ, ᱛᱟᱦᱞᱮ ᱠᱷᱟᱡ ᱩᱱᱠᱩ ᱦᱚᱸ ᱚᱱᱟ ᱰᱟᱦᱟᱨ ᱛᱮᱠᱚ ᱪᱟᱞᱟᱣ ᱫᱟᱲᱮᱭᱟᱜ-ᱟ᱾ ᱦᱮᱞᱳ᱾
ᱚ, ᱦᱮᱸ ᱦᱮᱸ ᱟᱭᱳ ᱵᱟᱵᱟ, ᱟᱭᱳ ᱵᱟᱵᱟ ᱴᱷᱤᱠ ᱛᱟᱸᱦᱮᱱ ᱦᱩᱭᱩᱜ-ᱟ᱾
ᱦᱟᱸ ᱦᱟᱸ ᱦᱟᱸ᱾
ᱟᱭᱳ ᱵᱟᱵᱟ ᱴᱷᱤᱠ ᱛᱟᱦᱮᱸ ᱢᱟᱱᱮ ᱜᱤᱫᱽᱨᱟᱹ ᱦᱚᱸ ᱴᱷᱤᱠ ᱥᱮᱫ ᱜᱮᱠᱚ ᱪᱟᱞᱟᱜ-ᱟ᱾
ᱦᱩᱸ᱾
ᱛᱚ ᱟᱭᱳ ᱵᱟᱵᱟᱜᱮ ᱡᱩᱫᱤ ᱚᱱᱠᱟ ᱢᱟᱛᱟᱞ ᱤᱭᱟᱹ ᱛᱚ ᱟᱠᱚᱨᱮᱱ ᱜᱤᱫᱽᱨᱟᱹ ᱟᱫᱚ ᱪᱮ-ᱪᱮᱫ ᱞᱮᱠᱟ ᱠᱚ ᱵᱮᱱᱟᱜ-ᱟ ᱦᱩᱸ? ᱜᱤᱫᱽᱨᱟᱹ ᱦᱚᱸ ᱥᱮᱹᱭ ᱵᱚᱸᱜᱟ ᱚᱱᱟ ᱨᱟᱥᱛᱟ ᱛᱮᱠᱚ ᱪᱟᱞᱟᱜ-ᱟ᱾
ᱦᱩᱸ᱾
ᱛᱚ ᱱᱮᱛᱟᱨ ᱦᱚᱨ ᱟᱹᱰᱤ ᱡᱟᱭᱜᱟ ᱠᱚᱨᱮ ᱜᱮ ᱚᱝᱠᱟ᱾ ᱦᱳᱭ, ᱦᱩᱭ ᱵᱟᱲᱟᱜ ᱠᱟᱱ ᱜᱮᱭᱟ᱾ ᱱᱤᱛᱳᱝᱟᱜ ᱟᱵᱚᱱᱟᱜ ᱥᱚᱢᱟᱡᱽ ᱱᱤᱭᱮ᱾ ᱥᱮᱨᱚᱠᱚᱢ ᱫᱚ ᱵᱟᱠᱚ ᱤᱭᱟᱹᱭᱫᱟ ᱚᱱᱟ ᱯᱳᱜᱨᱟᱢ ᱠᱚᱜᱮ᱾ ᱯᱳᱜᱨᱟᱢ ᱠᱚᱜᱮ ᱵᱤᱥᱤ ᱦᱩᱭᱩᱜ ᱠᱟᱱᱟ ᱛᱚ᱾ ᱟᱨ ᱦᱟᱺᱰᱤ ᱯᱟᱹᱣᱨᱟᱹ ᱨᱮᱜᱮ ᱟᱵᱚ ᱫᱚ ᱟᱵᱚ ᱦᱚᱲ ᱫᱚ ᱵᱤᱥᱤ ᱠᱚ ᱡᱚ ᱡᱚᱵᱮᱭᱟᱠᱟᱱᱟ᱾
ᱡᱚᱵᱮᱭ ᱠᱟᱱᱟ ᱦᱟᱺᱰᱤ ᱯᱟᱹᱨᱣᱟᱹ ᱨᱮᱜᱮ᱾
ᱦᱩᱸ᱾
ᱱᱚᱣᱟ ᱫᱚ ᱟᱫᱚ ᱟᱹᱰᱤ ᱵᱷᱟᱹᱜᱤ ᱠᱟᱛᱷᱟ ᱵᱤᱱ ᱞᱟᱹᱭ ᱠᱟᱜ-ᱟ᱾ ᱫᱤᱥᱚᱢ ᱨᱮᱱ ᱦᱚᱲ ᱴᱷᱮᱱ ᱱᱤᱭᱟᱹᱜᱮ ᱡᱩᱫᱤ ᱠᱟᱛᱷᱟ ᱢᱤᱫᱴᱮᱱ ᱩᱭᱦᱟᱹᱨ ᱛᱟᱦᱮᱸ ᱠᱚᱜ-ᱟ ᱡᱮ ᱟᱵᱚ ᱫᱚ ᱟᱵᱚ ᱥᱟᱱᱛᱟᱲ ᱥᱚᱢᱟᱡᱽ ᱨᱮᱫᱚ ᱦᱟᱺᱰᱤ ᱯᱟᱹᱣᱨᱟᱹ ᱨᱮᱫᱚ ᱵᱟᱵᱚᱱ ᱡᱚᱵᱮ ᱛᱟᱸᱦᱮᱱᱟ ᱥᱮ? ᱢᱟᱲᱟᱝ ᱥᱮᱱ ᱵᱚᱱ ᱞᱟᱦᱟ ᱪᱟᱞᱟᱜ-ᱟ ᱦᱮᱸ ᱥᱮ ᱵᱟᱝ? ᱱᱚᱝᱠᱟ ᱡᱩᱫᱤ ᱡᱷᱚᱛᱚ ᱦᱚᱲᱟᱜ ᱪᱤᱱᱛᱟᱹ ᱵᱷᱟᱵᱱᱟ ᱛᱟᱦᱮᱸ ᱠᱚᱜ-ᱟ ᱛᱟᱦᱞᱮ ᱟᱨᱚ ᱵᱷᱟᱜᱤ ᱦᱩᱭ ᱠᱚᱜ-ᱟ᱾
ᱦᱳᱭ ᱦᱳᱭ᱾ ᱦᱩᱸ, ᱱᱚᱣᱟ ᱜᱮ ᱦᱩᱸ, ᱛᱚ ᱜᱚᱝᱠᱮ ᱟᱯᱮ ᱚᱱᱛᱮ ᱫᱚ ᱚᱠᱟ ᱞᱮ